ᱦᱮᱞᱳ
ᱦᱮᱞᱳ ᱡᱚᱦᱟᱨ ᱜᱮ
ᱦᱳᱭ ᱡᱚᱦᱟᱨ ᱡᱚᱨ
ᱨᱚᱲ ᱠᱚ ᱵᱮᱥ ᱴᱤᱠ ᱟᱸᱡᱚᱢᱚᱜ ᱠᱟᱱᱟ ᱥᱮ
ᱦᱮᱸ ᱟᱸᱡᱚᱢᱚᱜ ᱠᱟᱱᱟ ᱵᱮᱥᱴᱤᱠ
ᱟᱨ ᱡᱟᱦᱟᱱᱟᱜ ᱟᱣᱟᱡ ᱠᱚ ᱵᱟᱝ ᱟᱸᱡᱚᱢᱚᱜ ᱠᱟᱱᱟ ᱥᱮ
ᱵᱟᱝᱟ ᱚᱱᱠᱟ ᱵᱟᱭ ᱟᱸᱡᱚᱢᱚᱜ ᱠᱟᱱᱟ
ᱚ ᱟᱪᱷᱟ ᱪᱮᱫ ᱞᱮᱠᱟ ᱢᱮᱱᱟᱜ ᱯᱮᱭᱟ ᱛᱚᱵᱮ
ᱦᱳᱭ ᱱᱟᱯᱟᱭ ᱵᱟᱲᱟ ᱜᱮ ᱟᱯᱮᱜᱮ ᱚᱠᱟ ᱞᱮᱠᱟ ᱦᱮᱱᱟᱜ ᱯᱮᱭᱟ
ᱟᱞᱮ ᱦᱚᱸ ᱱᱟᱯᱟᱭ ᱜᱮᱭᱟᱞᱮ ᱟᱨ ᱪᱮᱫ ᱠᱚᱯᱮ ᱪᱤᱠᱟᱹ ᱵᱟᱲᱟᱭᱮᱜᱼᱟ
ᱚ ᱪᱤᱠᱟᱹ ᱫᱚ ᱚᱱᱠᱟ ᱫᱚ ᱪᱮᱫᱦᱚᱸ ᱵᱟ ᱚᱲᱟᱜ ᱠᱚᱨᱮ ᱜᱮ ᱢᱮᱱᱟᱜ ᱞᱮᱭᱟ ᱱᱤᱛᱚᱜ ᱢᱟ ᱟᱨ ᱠᱚᱭᱮᱠ ᱫᱤᱱ ᱛᱮ ᱠᱚᱭᱮᱠ ᱫᱤᱱ ᱯᱚᱨᱮ ᱱᱟᱜ ᱦᱚᱭᱛᱚ ᱠᱟᱹᱢᱤ ᱠᱚ ᱮᱦᱚᱵᱚᱜ-ᱟ ᱛᱚ, ᱚᱲᱟᱜ ᱠᱚᱨᱮᱱᱟᱜ ᱜᱮ ᱱᱟᱜ ᱢᱮᱱᱫᱚ᱾ ᱦᱮᱸ ᱢᱮᱱᱫᱟᱹᱧ ᱱᱟᱜ ᱡᱟᱦᱟᱱᱟᱜ ᱱᱤᱭᱟᱹ ᱵᱚᱪᱷᱚᱨ ᱨᱮ ᱢᱤᱫ ᱫᱷᱟᱣ ᱟᱞᱮ ᱥᱮᱫ ᱱᱟᱜ ᱞᱮ ᱪᱟᱥᱟ ᱛᱚ᱾ ᱟᱫᱚ ᱱᱟᱜ ᱚᱱᱟ ᱠᱚ ᱵᱟᱨᱮ ᱛᱮᱜᱮ ᱱᱟᱜ ᱠᱟᱹᱢᱤ ᱞᱟᱜᱟᱣ ᱞᱮᱭᱟ᱾
ᱟᱪᱪᱷᱟ ᱟᱨ ᱛᱚᱵᱮ, ᱛᱤᱦᱤᱧ ᱫᱚ ᱪᱮᱫ ᱤᱫᱤ ᱠᱟ ᱠᱟᱛᱮ ᱞᱟᱝ ᱠᱟᱛᱷᱟᱭᱟ?
ᱢᱟ ᱟᱢᱜᱮ ᱞᱟᱹᱭ ᱟᱢᱜᱮ ᱞᱟᱹᱭ ᱛᱟᱞᱟᱝ ᱢᱮ, ᱢᱟ ᱚᱠᱟᱴᱟᱜ ᱥᱟᱛᱟᱢ ᱥᱟᱵ ᱦᱩᱭᱩᱜᱼᱟ ᱛᱤᱦᱤᱧ ᱫᱚ᱾ ᱢᱤᱫᱴᱮᱱ ᱵᱷᱟᱞᱤ ᱧᱚᱜ ᱱᱟᱯᱟᱭ ᱧᱚᱜ
ᱚ ᱟᱪᱪᱷᱟ
ᱦᱳᱭ ᱢᱟ ᱪᱤᱱᱛᱟᱹ ᱵᱷᱟᱵᱱᱟᱭ ᱢᱮ ᱡᱩᱫᱤ ᱚᱱᱠᱟ ᱡᱩᱫᱤ ᱵᱟᱢ ᱧᱟᱢ ᱫᱟ, ᱮᱱᱠᱷᱟᱱ ᱱᱚᱜ-ᱚᱭ ᱛᱚ ᱵᱮᱵᱚᱥᱛᱷᱟ ᱡᱟᱦᱟᱱᱟᱜ ᱪᱮᱥᱴᱟᱭ ᱦᱩᱭᱩᱜᱼᱟ᱾ ᱢᱤᱫᱴᱮᱱ ᱵᱷᱟᱞᱮ ᱧᱚᱜ ᱥᱟᱛᱟᱢ ᱟᱹᱜᱩ ᱠᱟᱛᱮᱫ᱾
ᱟᱪᱪᱷᱟ, ᱪᱮᱫ ᱨᱮᱱᱟᱜ ᱞᱟᱝ ᱜᱚᱞᱯᱷᱚᱭᱟ ᱚᱱᱟ ᱜᱮᱛᱚ?
ᱟᱪᱪᱷᱟ ᱱᱚᱜᱼᱚ ᱱᱚᱣᱟ ᱤᱭᱟᱹ ᱮᱸᱻ ᱢᱮᱱᱫᱚ ᱠᱚᱢ ᱩᱢᱮᱨ ᱨᱮ ᱚᱱᱟ ᱵᱟᱯᱞᱟᱜ, ᱚᱱᱟ ᱥᱟᱛᱟᱢ ᱥᱟᱵ ᱞᱮᱠᱷᱟᱱ ᱵᱟᱭ ᱜᱟᱱ ᱠᱚᱜᱼᱟ?
ᱦᱳᱭ, ᱜᱟᱱᱚᱜ ᱜᱮᱭᱟ᱾
ᱚ ᱧᱚᱜ ᱱᱤᱛᱚᱜ ᱡᱟᱦᱟᱸ ᱟᱵᱚᱣᱟᱜ ᱱᱟᱜ ᱢᱮᱱᱫᱚ ᱦᱟᱹᱞᱤᱡ ᱦᱟᱹᱞᱤᱡ
ᱦᱳᱭ ᱱᱮᱛᱟᱨ ᱢᱟ ᱟᱹᱰᱤ ᱞᱟᱦᱟ ᱨᱮᱜᱮ ᱠᱚ ᱵᱟᱯᱞᱟᱜ ᱠᱟᱱᱟ ᱠᱚᱢ ᱩᱢᱮᱨ ᱨᱮᱜᱮ᱾
ᱦᱳᱭ ᱦᱳᱭ, ᱢᱮᱱᱫᱚ ᱦᱟᱹᱞᱤ ᱡᱩᱣᱟᱹᱱ ᱠᱚᱲᱟ ᱜᱤᱫᱽᱨᱟᱹ ᱥᱮ ᱦᱟᱹᱞᱤ ᱡᱩᱣᱟᱹᱱ ᱠᱩᱲᱤ ᱜᱤᱫᱽᱨᱟᱹ ᱠᱚ ᱩᱱᱠᱩ ᱮᱸ ᱢᱮᱱᱫᱚ ᱟᱹᱰᱤ ᱠᱚᱢ ᱫᱤᱱ ᱛᱮᱜᱮ ᱠᱚ ᱵᱟᱯᱞᱟᱜ ᱠᱟᱱᱟ᱾ ᱥᱮ ᱢᱤᱫᱴᱮᱱ ᱪᱤᱱᱛᱟᱹ ᱵᱷᱟᱵᱽᱱᱟ ᱪᱤᱱᱛᱟᱹ ᱵᱷᱟᱵᱽᱱᱟ ᱱᱟᱯᱟᱭ ᱧᱚᱜ ᱢᱤᱫᱴᱮᱱ ᱦᱮᱸ ᱱᱚᱜᱼᱱᱟ ᱜᱮ ᱱᱤᱭᱟᱹ ᱠᱟᱹᱴᱤᱡ ᱱᱟᱯᱟᱭ ᱧᱚᱜ ᱼᱱᱟ ᱮᱸᱜᱟᱞᱚᱪ ᱜᱟᱯᱟᱞᱢᱟᱨᱟᱣ ᱞᱮᱠᱷᱟᱱ ᱠᱟᱹᱴᱤᱡ ᱟᱹᱰᱤ ᱱᱟᱯᱟᱭ ᱠᱚᱜ ᱛᱟᱞᱟᱝᱟ᱾ ᱢᱟ ᱟᱢᱜᱮ ᱠᱟᱹᱴᱤᱡ ᱞᱟᱹᱭ ᱞᱮᱛᱟᱞᱟᱝ ᱢᱮ, ᱛᱟᱯᱚᱨᱮ ᱚᱵᱚᱥᱥᱚᱧ ᱞᱟᱹᱭᱟ᱾
ᱟᱪᱪᱷᱟ ᱱᱚᱣᱟ ᱡᱮ ᱠᱟᱹᱴᱤᱡ ᱩᱢᱮᱨ ᱨᱮᱠᱚ ᱵᱟᱯᱞᱟᱜ ᱠᱟᱱᱟ, ᱱᱚᱣᱟ ᱫᱚ ᱮᱠᱫᱚᱢ ᱜᱮ ᱵᱟᱝ ᱞᱟᱹᱠᱛᱤᱭᱟ᱾ ᱪᱮᱫᱟᱜ ᱥᱮ ᱪᱮᱫᱟᱜ ᱥᱮ ᱱᱤᱡᱮᱨᱟᱜ ᱡᱟᱸᱜᱟ ᱛᱮ ᱵᱟᱢ ᱛᱤᱝᱜᱩ ᱞᱮᱱᱠᱷᱟᱱ ᱫᱚ ᱪᱮᱫ ᱦᱚᱸ ᱵᱟᱝ ᱦᱩᱭᱩᱜᱼᱟ᱾
ᱮᱠᱫᱚᱢ ᱮᱠᱫᱚᱢ
ᱡᱮᱢᱚᱱ ᱠᱟᱹᱴᱤᱡ ᱨᱮᱠᱚ ᱡᱟᱶᱟᱭᱚᱜ ᱠᱟᱱᱟ᱾ ᱩᱱᱠᱩ ᱫᱚ ᱠᱟᱹᱢᱤ ᱦᱚᱸ ᱵᱟᱠᱚ ᱵᱟᱲᱟᱭᱟ, ᱪᱮᱫ ᱦᱚᱸ ᱵᱟᱠᱚ ᱵᱟᱲᱟᱭᱟ᱾ ᱩᱱᱠᱩ ᱪᱮᱛᱟᱱ ᱨᱮ ᱟᱭᱢᱟ ᱮᱯᱷᱮᱠᱴ ᱯᱟᱲᱟᱜ ᱠᱟᱱᱟ᱾
ᱦᱳᱭ
ᱚᱱᱟᱜᱮ, ᱵᱟᱨᱦᱨᱮ ᱠᱟᱹᱢᱤ ᱠᱚᱠᱚ ᱪᱟᱞᱟᱜ ᱠᱟᱱᱟ᱾ ᱠᱚᱲᱟ ᱠᱚ ᱟᱫᱚ ᱩᱱᱤᱦᱚᱸ ᱵᱟᱦᱨᱮ ᱠᱟᱹᱢᱤ ᱪᱟᱞᱟᱜ ᱮᱱ ᱩᱱᱤ ᱦᱚᱸ ᱵᱟᱹᱦᱩ ᱡᱚᱝᱚᱜ ᱠᱟᱱᱟ᱾ ᱱᱩᱭ ᱦᱚᱭ ᱡᱟᱶᱟᱭᱚᱜ ᱠᱟᱱᱟ ᱮᱴᱟᱜ ᱨᱮ᱾ ᱚᱱᱠᱟ ᱚᱱᱠᱟ ᱛᱮᱜᱮ ᱢᱟᱱᱮ ᱟᱵᱚᱣᱟᱜ ᱥᱚᱢᱟᱡᱽ ᱵᱟᱹᱲᱤᱡᱚᱜ ᱠᱟᱱᱟ ᱥᱮ᱾
ᱦᱳᱭ ᱠᱟᱹᱴᱤᱡ ᱵᱟᱹᱲᱤᱡ ᱥᱮᱫ ᱪᱟᱞᱟᱜ ᱠᱟᱱᱟ, ᱢᱟᱱᱮ ᱵᱟᱹᱲᱤᱡ ᱰᱟᱦᱟᱨ ᱛᱮ ᱵᱟᱹᱲᱤᱡ ᱰᱟᱦᱟᱨ ᱵᱟᱹᱲᱤᱡ ᱰᱟᱦᱟᱨ ᱛᱮᱵᱚᱱ ᱛᱟᱲᱟᱢ ᱮᱫᱟ ᱥᱮ᱾ ᱮᱸᱻ ᱢᱤᱫᱴᱮᱱ ᱱᱟᱯᱟᱭ ᱥᱮᱡ ᱫᱚ ᱵᱟᱵᱚᱱ ᱥᱮᱱ ᱫᱟᱲᱮᱭᱟᱜᱼᱟ᱾ ᱚᱱᱠᱟ ᱱᱤᱝᱠᱟᱹ ᱡᱩᱫᱤ ᱠᱚᱢ ᱩᱢᱮᱨ ᱨᱮ ᱡᱩᱫᱤ ᱱᱚᱜᱼᱱᱟ ᱠᱚᱵᱚᱱ ᱠᱟᱹᱢᱤᱭᱟ᱾ ᱟᱨ ᱛᱟᱨᱯᱚᱨᱮ ᱱᱤᱭᱟᱹ ᱨᱮᱱᱟᱜ ᱚᱱᱟ ᱠᱚᱢ ᱩᱢᱮᱨ ᱨᱮ ᱮᱸ ᱵᱟᱯᱞᱟ ᱫᱚ ᱢᱤᱫ ᱢᱤᱫᱴᱮᱱ ᱧᱤᱫᱟᱹ ᱠᱩᱸᱰᱮᱸᱞ ᱧᱟᱯᱟᱢ ᱪᱷᱟᱲᱟ ᱛᱚᱱᱟᱜ ᱠᱚᱢ ᱩᱢᱮᱨ ᱨᱮᱫᱚ ᱱᱟᱜ ᱵᱟᱭ ᱵᱟᱯᱞᱟ ᱛᱤᱱᱟᱹᱜ ᱵᱟᱝ ᱦᱩᱭᱩᱜᱼᱟ ᱛᱚ᱾
ᱦᱩᱸ
ᱦᱳᱭ ᱟᱫᱚ ᱚᱱᱟ ᱪᱤᱠᱟ
ᱦᱮᱸ ᱪᱤᱱᱛᱟᱹ ᱵᱷᱟᱵᱽᱱᱟ ᱞᱮᱠᱷᱟᱟᱱ ᱫᱚ ᱢᱤᱫᱴᱮᱱ ᱵᱟᱹᱲᱤᱡ ᱚᱨᱥᱚᱝ ᱵᱚᱱ ᱟᱹᱜᱩᱭᱮᱫᱟ ᱟᱵᱚ ᱥᱚᱢᱟᱡ ᱨᱮ ᱾
ᱦᱚᱭ ᱱᱚᱣᱟ ᱫᱚ ᱵᱟᱹᱲᱤᱡ ᱚᱨᱥᱚᱝ ᱠᱟᱱ ᱜᱮᱭᱟ ᱟᱵᱚ ᱥᱚᱢᱟᱡᱽ ᱨᱮᱫᱚ ᱱᱚᱣᱟ ᱫᱚ᱾
ᱦᱚᱭ ᱦᱚᱭ ᱦᱚᱭᱛᱚ ᱱᱮᱜ ᱮ ᱢᱤᱫᱴᱮᱱ ᱡᱚᱠᱷᱚᱱ ᱮ ᱠᱚᱲᱟ ᱜᱤᱫᱽᱨᱟᱹ ᱥᱮ ᱢᱤᱫᱴᱮᱱ ᱠᱩᱲᱤ ᱜᱤᱫᱽᱨᱟᱹ ᱥᱮ ᱢᱟᱹᱭ ᱜᱤᱫᱽᱟᱹ ᱥᱮ ᱵᱟᱹᱵᱩ ᱜᱤᱫᱽᱨᱟᱹ ᱜᱮ ᱡᱚᱠᱷᱚᱱ ᱮ ᱦᱟᱨᱟ ᱵᱩᱨᱩᱜᱼᱟ ᱩᱱᱤ ᱢᱤᱫᱴᱮᱱ ᱱᱟᱯᱟᱭ ᱰᱟᱦᱟᱨ ᱛᱮ ᱛᱟᱲᱟᱢ ᱪᱚᱭ ᱞᱟᱹᱜᱤᱫ ᱢᱟᱛᱚ ᱦᱟᱜ ᱢᱤᱫᱴᱮᱱ ᱵᱷᱟᱞᱤᱮ ᱱᱟᱯᱟᱭ ᱜᱟᱭᱰᱮᱱᱥ ᱥᱮ ᱤᱱᱟᱹ ᱯᱚᱨᱮ ᱢᱤᱫᱴᱮᱱ ᱪᱟᱪᱳ ᱦᱚᱲᱢᱟᱭ ᱪᱟᱪᱳ ᱦᱚᱲ ᱢᱟᱭ ᱞᱟᱜᱟᱜ ᱜᱮᱭᱟ ᱥᱮ᱾
ᱦᱚᱭ ᱦᱚᱭ ᱾
ᱡᱟᱦᱟᱸ ᱞᱮᱠᱟ
ᱟᱭᱳ-ᱵᱟᱵᱟ ᱦᱚᱸ ᱵᱷᱟᱜᱮ ᱞᱮᱠᱟ ᱤᱭᱟᱹ ᱠᱚ ᱦᱩᱭᱩᱜᱼᱟ ᱢᱟᱱᱮ ᱩᱱᱠᱩ ᱟᱭᱳ-ᱵᱟᱵᱟ ᱛᱟᱠᱚ ᱦᱚᱸ ᱩᱱᱠᱩ ᱜᱤᱫᱽᱨᱟᱹ ᱠᱚ ᱵᱷᱟᱹᱜᱮ ᱞᱮᱠᱟ ᱢᱟᱱᱮ ᱥᱟᱯᱳᱨᱴ ᱠᱩ ᱦᱩᱭᱩᱜᱼᱟ ᱩᱱᱠᱩ ᱜᱟᱭᱤᱰ ᱠᱩ ᱦᱩᱭᱩᱜᱼᱟ᱾
ᱦᱚᱭ ᱦᱚᱭ ᱦᱚᱭ ᱾ ᱟᱨ ᱡᱚᱠᱷᱚᱱ ᱢᱤᱫᱴᱮᱱ ᱜᱤᱫᱽᱨᱟᱹ ᱡᱚᱠᱷᱚᱱ ᱮ ᱞᱟᱹᱴᱩᱜ ᱟᱭ ᱢᱮᱱᱫᱚ ᱦᱟᱜ ᱡᱚᱠᱷᱚᱱ ᱱᱟ ᱮᱭᱟᱭ, ᱛᱩᱨᱩᱭ ᱩᱱᱠᱤᱱᱟᱜ ᱡᱚᱠᱷᱚᱱ ᱟᱭᱟᱜ ᱡᱚᱠᱷᱚᱱ ᱵᱚᱭᱮᱥ ᱦᱩᱭᱩᱜ ᱛᱟᱭᱟ ᱩᱢᱮᱨ ᱦᱩᱭᱩᱜ ᱛᱟᱭᱟ ᱚᱱᱟ ᱩᱢᱮᱨ ᱨᱮ ᱟᱻ ᱩᱱᱤ ᱤᱛᱩᱱ ᱟᱥᱲᱟ ᱥᱟᱶ ᱥᱟᱶ ᱛᱮ ᱤᱛᱩᱱ ᱟᱥᱲᱟ ᱵᱷᱮᱡᱟ ᱥᱟᱶ ᱥᱟᱶ ᱛᱮᱜᱮ ᱟᱹᱰᱤ ᱜᱚᱴᱟᱝ ᱩᱱᱤ ᱦᱮᱸ ᱥᱮᱬᱟ ᱮᱢᱟᱭ ᱫᱚᱨᱠᱟᱨ ᱥᱮ ᱞᱟᱹᱭᱟᱭ, ᱞᱟᱹᱭᱟᱭ ᱫᱚᱨᱠᱟᱨ ᱱᱤᱭᱟᱹ ᱫᱚ ᱱᱟᱯᱟᱭ ᱱᱤᱭᱟᱹ ᱫᱚ ᱵᱩᱜᱤ ᱱᱤᱭᱟᱹ ᱫᱚ ᱢᱤᱫᱴᱮᱱ ᱵᱟᱹᱲᱤᱡ ᱥᱮ ᱱᱚᱜᱼᱱᱟ ᱠᱚ ᱞᱟᱹᱭ ᱫᱚᱨᱠᱟᱨ ᱚᱵᱚᱥᱥᱳᱭ ᱾ ᱦᱮᱸ ᱟᱨ ᱛᱟᱨᱯᱚᱨᱮ
ᱴᱷᱤᱠ ᱜᱮᱭᱟ ᱱᱚᱣᱟ ᱫᱚ ᱮᱠᱟᱞ ᱛᱮ ᱾
ᱦᱚᱭ ᱟᱨ ᱛᱟᱨ ᱯᱚᱨᱮ ᱚᱲᱟᱜ ᱨᱮ ᱚᱱᱠᱟ ᱡᱩᱫᱤ ᱤᱫᱤᱭᱮᱫᱟ ᱩᱱᱠᱩ ᱠᱚ ᱛᱟᱦᱮᱱᱟ ᱢᱤᱫᱴᱮᱱ ᱦᱩᱰᱤᱧ ᱵᱚᱱ ᱥᱮ ᱦᱩᱰᱤᱧ ᱵᱚᱭᱦᱟ ᱟᱨ ᱩᱱᱤ ᱡᱩᱫᱤ ᱚᱱᱠᱟ ᱵᱟᱹᱲᱤᱡ ᱮ ᱠᱟᱹᱢᱤᱭᱟ ᱱᱤᱦᱟᱹᱛᱤ ᱩᱱᱤ ᱞᱟᱹᱭ ᱫᱚᱨᱠᱟᱨ ᱠᱟᱱᱟ ᱡᱮ ᱱᱤᱭᱟᱹ ᱫᱚ ᱵᱟᱹᱲᱤᱡᱟᱜ ᱠᱟᱱᱟ, ᱱᱤᱭᱟᱹ ᱫᱚ ᱱᱤᱭᱟᱹ ᱛᱮᱫᱚ ᱠᱚᱱᱚ ᱮᱸ ᱱᱟᱯᱟᱭ ᱱᱟᱜᱟᱨ ᱢᱟᱱᱮ ᱱᱟᱯᱟᱭ ᱟᱜᱟᱢ ᱵᱟᱹᱱᱩᱜᱼᱟ᱾
ᱦᱮᱸ
ᱱᱮᱛᱟᱨ ᱠᱚ ᱜᱤᱫᱽᱨᱟᱹ ᱠᱚᱢᱟ, ᱱᱮᱛᱟᱨ ᱠᱚ ᱠᱚᱲᱟ ᱜᱤᱫᱽᱨᱟᱹ ᱠᱚᱢᱟ ᱠᱟᱹᱴᱤᱡ- ᱠᱟᱹᱴᱤᱡ ᱠᱷᱚᱱᱟᱜ ᱦᱟᱺᱰᱤ ᱧᱩᱼᱼ ᱠᱚ ᱥᱮᱬᱟ ᱭᱮᱫᱼᱟ ᱟᱨ ᱵᱟᱨᱦᱮ ᱠᱟᱹᱢᱤ ᱠᱚ ᱪᱟᱞᱟᱜ ᱠᱟᱱᱟ᱾ ᱚᱞᱚᱜ ᱯᱟᱲᱦᱟᱣ ᱨᱮᱱᱟᱜ ᱤᱭᱟᱹ ᱢᱟ ᱵᱟᱠᱚ, ᱚᱞᱚᱜ ᱯᱟᱲᱦᱟᱣ ᱥᱮᱱ ᱢᱟ ᱵᱟᱠᱚ ᱪᱟᱞᱟᱜ ᱠᱟᱱᱟ ᱩᱱᱠᱩ ᱠᱚᱢᱟ᱾
ᱦᱚᱭ ᱦᱚᱭ ᱦᱚᱭ ᱾
ᱠᱟᱹᱢᱤ ᱠᱷᱚᱱᱟᱜ ᱠᱚ ᱦᱟᱹᱤᱡᱩᱜ ᱠᱟᱱᱟ ᱵᱟᱹᱦᱩ ᱠᱚ ᱟᱹᱜᱩᱭᱮᱫ ᱠᱚᱣᱟ ᱚᱱᱟ ᱜᱮ ᱪᱟᱞᱟᱜ ᱠᱟᱱᱟ᱾
ᱦᱚᱭ ᱦᱚᱭ ᱟᱨ ᱛᱟᱨᱯᱚᱨᱮ ᱮᱢᱚᱱ ᱮᱢᱚᱱ ᱠᱚᱢ ᱩᱢᱮᱨ ᱨᱮ ᱢᱮᱱᱫᱚ ᱡᱟᱦᱟᱸ ᱛᱮᱫᱚ ᱱᱟᱜ ᱮᱸᱻ ᱱᱤᱡᱮ ᱛᱮᱦᱚᱸ ᱦᱚᱭ ᱛᱚ ᱡᱟᱦᱟᱱᱟᱜ ᱠᱟᱹᱢᱤ ᱠᱟᱹᱥᱱᱤ ᱠᱟᱛᱮᱫ ᱦᱚᱚᱭ ᱛᱚ ᱴᱟᱠᱟ ᱨᱚᱡᱽᱜᱟᱨ ᱥᱮ ᱴᱟᱠᱟ ᱠᱟᱹᱣᱰᱤ ᱠᱚ ᱩᱯᱟᱹᱭ ᱨᱮᱱᱟᱜ ᱵᱟᱹᱱᱩᱜ ᱛᱟᱭᱟ ᱥᱮ ᱩᱯᱟᱹᱭ ᱵᱟᱭ ᱜᱟᱱᱚᱜᱼᱟ ᱚᱱᱟ ᱢᱟᱱᱮ ᱚᱱᱟ ᱩᱢᱮᱨ ᱨᱮ ᱟᱨ ᱛᱟᱨᱯᱚᱨᱮ ᱡᱮᱢᱚᱱ ᱩᱱᱤ ᱠᱩᱲᱤ ᱜᱤᱫᱽᱨᱟᱹ ᱦᱚᱸ ᱡᱟᱦᱟᱸᱭ ᱦᱮᱱᱟᱜᱼ ᱡᱟᱶᱟᱭᱚᱜ ᱠᱟᱱᱟ ᱢᱮᱱᱫᱚ ᱩᱱᱤ ᱦᱩᱱᱟᱜ ᱚᱱᱟ ᱠᱟᱹᱢᱤ ᱨᱮᱱᱟᱜ ᱥᱮ ᱚᱲᱟᱜ ᱢᱟᱱᱮ ᱚᱲᱟᱜ ᱠᱚᱨᱮᱱᱟᱜ ᱚᱲᱟᱜ ᱥᱚᱝᱥᱟᱨ ᱨᱮᱱᱟᱜ ᱠᱟᱹᱢᱤ ᱨᱮᱱᱟᱜ ᱚᱱᱠᱟ ᱫᱟᱲᱮ ᱥᱮ ᱚᱱᱠᱟᱱᱟᱜ ᱡᱳᱨ ᱵᱟᱭ ᱢᱟᱱᱮ ᱵᱟᱝ ᱦᱩᱭ ᱠᱚᱜ ᱛᱟᱭᱟ ᱚᱱᱟ ᱩᱢᱮᱨ ᱨᱮ ᱛᱟᱯᱚᱨᱮ ᱚᱱᱠᱟᱜ ᱜᱮ ᱡᱚᱠᱷᱚᱱ ᱱᱟ ᱚᱱᱟ ᱯᱚᱨᱮ ᱱᱟᱦᱟᱜ ᱡᱚᱠᱷᱚᱱ ᱱᱟᱜ ᱢᱮᱱᱫᱚ ᱡᱚᱠᱷᱚᱱ ᱱᱟᱜ ᱩᱱᱠᱤᱱ ᱴᱷᱮᱱ ᱠᱷᱚᱱᱟᱜ ᱡᱮᱱᱟᱨᱮᱥᱮᱱ ᱟᱨᱚ ᱨᱮᱱᱟᱜ ᱱᱟᱣᱟ ᱠᱚ ᱱᱟᱣᱟ ᱦᱚᱲ ᱠᱚᱠᱚ ᱦᱤᱡᱩᱜ ᱟᱱᱟ
ᱦᱮᱸ ᱦᱮᱸ
ᱟᱫᱚ ᱩᱱᱠᱩ ᱴᱷᱮᱱ ᱦᱚᱸ ᱚᱱᱠᱟ ᱢᱤᱫᱴᱮᱱ ᱦᱮᱸ ᱦᱚᱲᱢᱚ ᱨᱮᱱᱟᱜ ᱢᱤᱫᱴᱮᱱ ᱚᱥᱩᱵᱤᱫᱟ ᱱᱩᱠᱩ ᱡᱟᱦᱟ ᱠᱟᱹᱴᱤᱡ ᱜᱤᱫᱽᱨᱟᱹ ᱠᱚ ᱡᱟᱱᱟᱢᱚᱜ ᱫᱚ,
ᱦᱳᱭ ᱦᱳᱭ
ᱩᱱᱠᱩ ᱠᱚᱴᱷᱮᱱ ᱦᱚᱸ ᱢᱤᱫᱴᱮᱱ ᱵᱟᱹᱲᱤᱡ ᱢᱤᱫᱴᱮᱱ ᱦᱚᱲᱢᱚ ᱨᱮ ᱢᱤᱫᱴᱮᱱ ᱚᱱᱠᱟ ᱚᱥᱩᱵᱤᱫᱟ ᱧᱮᱞ ᱧᱮᱞ ᱢᱟᱱᱮ ᱧᱮᱞᱚᱜᱚᱜᱼᱟ ᱥᱮ ᱧᱮᱞ ᱧᱟᱢᱚᱜᱼᱟ᱾
ᱦᱩᱸ ᱦᱩᱸ
ᱱᱚᱜ ᱱᱚᱝᱠᱟᱱᱟᱜ ᱟᱫᱚ ᱚᱱᱮ ᱚᱱᱟᱜᱮ ᱱᱚᱜᱼᱚᱱᱟ ᱠᱚ ᱠᱟᱹᱴᱤᱡ ᱮᱸ ᱚᱠᱟᱞᱮᱼᱼ ᱚᱠᱟᱨᱮᱵᱚᱱ ᱱᱟᱯᱟᱭ ᱨᱮᱵᱚᱱ ᱫᱚᱦᱚ ᱠᱮᱭᱟ ᱥᱮ ᱚᱠᱟ ᱞᱮᱠᱟᱨᱮ ᱱᱤᱭᱟᱹ ᱵᱚᱱ ᱨᱟᱭ ᱦᱮᱸ ᱡᱟᱸᱜᱮ ᱫᱟᱨᱟᱢ ᱠᱮᱭᱟ ᱚᱱᱟᱜᱮ ᱠᱟᱹᱴᱤᱡ, ᱦᱮᱸ ᱟᱨ ᱠᱟᱹᱴᱤᱡ ᱠᱷᱟᱴᱚ ᱢᱟᱪᱷᱟ ᱛᱮᱞᱟᱝ ᱜᱟᱞᱚᱪ ᱞᱮᱠᱷᱟᱱ ᱟᱹᱰᱤ ᱜᱮ ᱱᱟᱯᱟᱭ ᱠᱚᱜ ᱛᱟᱞᱟᱝᱟ᱾
ᱦᱳᱭ ᱢᱟ ᱛᱚᱵᱮ ᱞᱟᱹᱭ ᱛᱟᱞᱟᱝ ᱢᱮ ᱟᱢ ᱜᱮ ᱾
ᱦᱳᱭ
ᱪᱤᱠᱟᱹ ᱞᱮᱠᱷᱟᱱ ᱱᱚᱣᱟ ᱟᱵᱚ ᱵᱚ ᱱᱚᱣᱟ ᱵᱟᱝᱵᱚᱱ ᱦᱩᱭ ᱦᱚᱪᱚᱭᱟ ᱢᱟᱱᱮ ᱱᱚᱝᱠᱟ
ᱦᱳᱭ ᱦᱳᱭ ᱱᱤᱦᱟᱹᱛᱤ ᱱᱤᱛᱤᱟᱹ ᱟᱨ ᱛᱟᱯᱚᱨᱮ ᱱᱤᱭᱟᱹ ᱱᱚᱜ ᱱᱚᱣᱟ ᱠᱚᱢ ᱩᱢᱮᱨ ᱨᱮᱱᱟᱜ ᱵᱟᱯᱞᱟ ᱠᱚᱫᱚ ᱱᱟᱜ ᱦᱸ ᱟᱹᱰᱤ ᱜᱟᱱ ᱜᱮ ᱱᱤᱭᱟᱹ ᱨᱮᱱᱟᱜ ᱵᱷᱟᱜᱽ ᱢᱮᱱᱟᱜᱼᱟ ᱾ ᱮᱸᱜ ᱡᱟᱦᱟᱸ ᱵᱷᱟᱜᱽ ᱫᱚ ᱦᱳᱭᱛᱳ ᱦᱮᱸ ᱡᱟᱦᱭᱱᱟᱜ ᱠᱚᱲᱟ ᱜᱤᱫᱽᱨᱟᱹ ᱱᱟᱜ ᱮ ᱵᱟᱯᱞᱟᱜ ᱠᱟᱱᱟ ᱥᱮ ᱵᱟᱦᱩ ᱟᱹᱜᱩᱭ ᱠᱟᱱᱟ ᱥᱮ ᱡᱟᱦᱟᱸᱭ ᱠᱩᱲᱤ ᱜᱤᱫᱽᱨᱟᱹ ᱡᱟᱶᱟᱭᱚᱜ ᱠᱟᱱᱟᱭ ᱥᱮ ᱵᱟᱯᱞᱟᱜ ᱠᱟᱱᱟᱭ ᱡᱮ ᱱᱩ ᱱᱩᱠᱤᱱᱟᱜ ᱜᱮ ᱱᱩᱠᱤᱱᱟᱜ ᱜᱮ ᱫᱳᱥ ᱥᱮ ᱱᱩᱠᱤᱱᱟᱜ ᱜᱮ ᱵᱷᱩᱞ ᱚᱱᱠᱟ ᱦᱚᱸ ᱵᱟᱝ ᱠᱟᱱᱟ ᱾ ᱟᱨ ᱟᱨ ᱵᱟᱠᱷᱟᱱ ᱫᱚ ᱢᱤᱫ ᱯᱚᱠᱠᱷᱮ ᱫᱚ ᱢᱮᱱ ᱦᱳᱭᱳᱼᱟ ᱱᱩᱠᱤᱱᱟᱜ ᱦᱚᱸ ᱫᱳᱥ ᱠᱟᱱ ᱜᱮᱭᱟ ᱡᱮᱦᱮᱛᱩ ᱡᱚᱠᱷᱚᱱᱟᱜ ᱪᱤᱱᱛᱟᱹ ᱵᱷᱟᱵᱱᱟ ᱥᱮ ᱪᱤᱱᱛᱟᱹ ᱫᱷᱟᱨᱟ ᱢᱤᱫᱴᱮᱱ ᱵᱚᱦᱚᱜ ᱨᱮ ᱵᱩᱫᱽᱫᱷᱤ ᱵᱮᱥ ᱧᱚᱜ ᱵᱟᱝ ᱦᱩᱭᱩ ᱟᱠᱟᱱᱟ ᱛᱟᱦᱚᱞᱮ ᱚᱱᱟ ᱟᱨ ᱚᱱᱟ ᱥᱚᱢᱚᱭ ᱨᱮᱫᱚ ᱦᱟᱸᱜ ᱤᱧ ᱫᱚ ᱚᱠᱟ ᱡᱤᱱᱤᱥ ᱨᱮᱦᱚᱸ ᱢᱟᱱᱮ ᱮᱜ ᱡᱟᱸᱜᱟ ᱫᱚ ᱵᱟᱹᱧ ᱡᱷᱟᱯᱟ ᱛᱚᱠᱷᱚᱱᱟᱜ ᱡᱟᱸᱜᱟᱧ ᱡᱷᱟᱯᱟ ᱮᱸ ᱢᱤᱫᱴᱮᱱ ᱡᱟᱸᱜᱟ ᱡᱚᱠᱷᱤᱧ ᱡᱷᱟᱯᱟ ᱫᱤᱭᱮ ᱫᱚᱥᱟᱨ ᱡᱟᱸᱜᱟ ᱡᱚᱠᱷᱚᱱ ᱱᱟᱜ ᱤᱧ ᱡᱷᱟᱯ ᱞᱟᱦᱟᱭᱟ ᱩᱱ ᱱᱟᱜ ᱧᱮᱧᱮᱞ ᱞᱟᱜᱟᱣ ᱤᱧ ᱡᱮ ᱤᱧ ᱢᱤᱫᱴᱮᱱ ᱡᱟᱹᱜᱟᱧ ᱞᱟᱦᱟᱭᱮᱫᱟ ᱫᱚᱥᱟᱨ ᱡᱟᱺᱜᱟ ᱱᱟᱜ ᱡᱟᱦᱟ ᱨᱤᱧ ᱫᱚᱦᱚᱭᱟ ᱚᱱᱟᱜᱮ ᱱᱟᱯᱟᱭ ᱜᱮᱭᱟ ᱡᱟᱭᱜᱟ ᱚᱱᱠᱟ ᱱᱤᱦᱟᱹᱛᱤ ᱧᱮᱞ ᱫᱚᱨᱠᱟᱨ ᱠᱟᱱᱟ ᱥᱟᱱᱟᱢ ᱦᱚᱲᱟᱜ ᱜᱮ ᱾
ᱦᱳᱭ ᱦᱳᱭ
ᱢᱩᱞᱚᱛᱚ ᱟᱭᱩ ᱵᱟᱵᱟᱣᱟᱜ ᱫᱚ ᱟᱹᱰᱤ ᱞᱟᱹᱴᱩ ᱱᱤᱭᱟᱹᱨᱮ ᱵᱷᱩᱢᱤᱠᱟ ᱛᱟᱦᱮᱱᱟ ᱡᱟᱦᱟᱸ ᱵᱷᱩᱢᱤᱠᱟ ᱢᱮᱱᱫᱚ ᱩᱱᱠᱩ ᱫᱚ ᱱᱟᱜ ᱡᱚᱛᱚ ᱜᱮ ᱱᱟ ᱱᱟᱜ ᱯᱟᱨᱚᱢ ᱤᱫᱤ ᱠᱟᱫᱟ ᱥᱮ
ᱦᱳᱭ ᱦᱳᱭ
ᱚᱱᱟ ᱩᱢᱮᱨ ᱠᱚᱫᱚ ᱱᱟᱜ ᱡᱟᱦᱟᱸ ᱠᱚ ᱯᱟᱨᱚᱢ ᱪᱟᱞᱟᱣ ᱟᱠᱟᱱ ᱫᱤᱱ ᱫᱚ ᱚᱱᱟ ᱫᱚ ᱱᱟᱜ ᱥᱟᱱᱟᱢ ᱜᱮᱠᱚ ᱯᱟᱨᱚᱢ ᱟᱹᱜᱩ ᱠᱟᱫᱟ ᱾ ᱟᱫᱚ ᱩᱱᱠᱩ ᱫᱚᱱᱟᱜ ᱡᱚᱠᱷᱚᱱ ᱱᱟᱜ ᱢᱤᱫᱴᱮᱱ ᱜᱤᱫᱽᱨᱟᱹ ᱦᱟᱜ ᱩᱢᱮᱨ ᱦᱩᱭᱩᱜ ᱠᱟᱱ ᱛᱟᱭᱟ ᱢᱤᱫᱴᱮᱱ ᱸ ᱢᱮᱱᱫᱚ ᱡᱟᱦᱟᱸᱭᱱᱟᱜ ᱵᱚᱱ ᱢᱮᱛᱟᱜ ᱠᱟᱱᱟ ᱦᱟᱞᱤ ᱡᱩᱣᱟᱹᱱ ᱠᱚᱲᱟ ᱜᱤᱫᱽᱨᱟᱹ ᱥᱮ ᱦᱟᱞᱤ ᱡᱩᱣᱟᱹᱱ ᱠᱩᱲᱤ ᱜᱤᱫᱽᱟᱹ ᱢᱤᱫᱴᱮᱱ ᱧᱮᱞ ᱛᱮᱜᱮ ᱱᱟᱜ ᱴᱷᱤᱠᱟᱹᱜ ᱟᱭ ᱥᱮ
ᱦᱳᱭ ᱮᱠᱫᱚᱢ᱾
ᱥᱮ ᱧᱮᱞ ᱛᱮᱜᱮ ᱵᱩᱡᱷᱟᱹᱜ ᱟᱭ ᱛᱚ ᱩᱱ ᱥ ᱚᱢᱚᱭ ᱫᱚ ᱦᱟᱜ ᱩᱱᱤ ᱫᱚ ᱢᱤᱫᱴᱮᱱᱟ ᱱᱟᱯᱟᱭ ᱧᱚᱜ ᱨᱮ ᱠᱟᱹᱴᱤᱡ ᱜᱟᱭᱤᱰ ᱧᱚᱜ ᱨᱮ ᱫᱚᱦᱚ ᱞᱮᱠᱷᱟᱱ ᱟᱹᱰᱤ ᱜᱮ ᱱᱟᱯᱟᱭᱚᱜᱼᱟ ᱾
ᱦᱩᱸ
ᱩᱱᱤᱭᱟᱜ ᱢᱚᱱᱮ ᱩᱱᱤᱭᱟᱜ ᱢᱚᱱᱮ
ᱟᱨ ᱚᱱᱟ ᱯᱟᱛᱟ ᱪᱷᱟᱛᱟ ᱩᱸᱠᱩ ᱫᱚ ᱵᱟᱝ ᱪᱟᱞᱟᱣ ᱩᱪᱤᱛ ᱛᱟᱠᱚ ᱢᱟᱱᱮ ᱦᱩᱰᱤᱧ ᱪᱟᱞᱟᱜ ᱫᱚ ᱵᱟᱝ ᱪᱟᱞᱟᱣ ᱫᱚᱨᱠᱟᱨ ᱚᱱᱟ ᱠᱳᱱᱳ
ᱦᱳ ᱦᱳᱭ ᱦᱳᱭ ᱟᱨ ᱪᱮᱥᱴᱟᱭ ᱦᱩᱭᱩᱜᱼᱟ᱾ ᱢᱮᱱᱫᱚ ᱱᱟᱦᱜ ᱡᱟᱦᱟᱸᱭ ᱫᱚ ᱟᱹᱛᱩ ᱚᱲᱟᱜ ᱠᱚᱨᱮᱜ ᱱᱩᱠᱩ ᱢᱟᱪᱮᱫ ᱢᱟᱪᱮᱛᱟᱹᱱᱤ ᱠᱚ ᱠᱚ ᱛᱟᱦᱮᱱᱟ ᱟᱨ ᱵᱟᱝ ᱚᱱᱠᱟ ᱫᱟᱹᱭ ᱫᱟᱫᱟ ᱥᱮ ᱚᱱᱠᱟ ᱞᱟᱹᱴᱩ ᱧᱚᱜ ᱦᱚᱲ ᱢᱮᱱᱫᱚ ᱜᱟᱹᱠᱷᱩᱲᱟᱱ ᱦᱚᱲ ᱠᱚ ᱚ ᱚᱱᱠᱟᱟᱱ ᱱᱟᱯᱟᱭ ᱧᱚᱜ ᱦᱚᱲ ᱥᱟᱞᱟᱜ ᱢᱤᱫᱴᱮᱱ ᱦᱚᱭ ᱫᱚ ᱮ ᱦᱳᱭᱛᱚ ᱢᱤᱫ ᱵᱮᱲᱟ ᱨᱮᱦᱚᱸ ᱥᱮ ᱵᱟᱨ ᱵᱮᱲᱟ ᱨᱮᱦᱚᱸ ᱡᱩᱫᱤ ᱮᱻ ᱚᱞ ᱯᱟᱲᱦᱟᱣ ᱨᱮᱱᱟᱜ ᱡᱩᱫᱤ ᱚᱱᱠᱟ ᱵᱮᱵᱚᱥ ᱾ ᱚᱱᱠᱟ ᱢᱤᱫᱴᱮᱱ ᱛᱮᱭᱟᱨ ᱦᱩᱭ ᱠᱚᱜᱼᱟ ᱟᱛᱳ ᱴᱚᱞᱟ ᱨᱮᱦᱚᱸ ᱛᱚ ᱚᱱᱟ ᱯᱟᱦᱴᱟ ᱦᱚᱸ ᱟᱹᱰᱤ ᱱᱟᱯᱟᱭ ᱠᱚᱜᱼᱟ ᱢᱮᱱᱫᱚ ᱦᱮᱸ ᱫᱟᱬᱟᱱ ᱨᱮᱱᱟᱜ ᱥᱚᱢᱚᱭ ᱵᱟᱠᱚ ᱧᱟᱢ ᱠᱮᱭᱟ ᱥᱮ ᱜᱚᱞᱯᱚ ᱜᱩᱡ ᱨᱮᱱᱟᱜ ᱥᱚᱢᱚᱭ ᱵᱟᱠᱚ ᱧᱟᱢ ᱠᱮᱭᱟ
ᱦᱳᱭ ᱦᱳᱭ
ᱛᱚ ᱚᱱᱮ ᱚᱱᱮ ᱚᱱᱟ ᱥᱩᱢᱟᱹᱭ ᱠᱚ ᱩᱱᱠᱩᱣᱟᱜ ᱟᱹᱰᱤ ᱟᱹᱰᱤ ᱢᱤᱫᱴᱮᱱ ᱟᱹᱰᱤ ᱞᱟᱹᱴᱩ ᱵᱷᱩᱢᱤᱠᱟ ᱯᱟᱞᱚᱱ ᱛᱟᱠᱚ ᱟᱠᱚᱣᱟᱜ ᱡᱤᱭᱚᱱ ᱨᱮ ᱛ ᱚᱱᱮ ᱚᱱᱟᱜᱮ ᱟᱵᱮᱱ ᱫᱚ ᱚᱠᱟ ᱞᱮᱠᱟᱵᱤᱱ ᱪᱤᱱᱛᱟᱹ ᱵᱷᱟᱵᱱᱟᱭ ᱥᱮ ᱚᱠᱟ ᱞᱮᱠᱟᱵᱤᱱ ᱢᱚᱱᱮᱭᱮᱫᱟ ᱚᱱᱟᱜᱮ ᱠᱟᱹᱴᱤᱡ ᱢᱟ ᱠᱟᱹᱴᱤᱡ ᱞᱟᱹᱭ ᱛᱮᱟᱵᱮᱱ
ᱟᱹᱞᱤᱧ ᱦᱚᱸ ᱚᱝᱠᱟ ᱜᱮᱞᱤᱧ ᱢᱚᱱᱮᱭᱮᱜᱼᱟ ᱟᱵᱮᱱ ᱡᱟᱦᱟᱸ ᱞᱮᱠᱟ ᱵᱤᱱ ᱞᱟᱹᱭ ᱠᱮᱜᱼᱟ ᱚᱝᱠᱟᱜ ᱜᱮ ᱟᱹᱞᱤᱧᱟᱜ ᱢᱚᱱᱮ ᱦᱚᱸ ᱚᱱᱮ ᱚᱱᱟ ᱯᱟᱛᱟ ᱪᱷ ᱛᱟ ᱡᱟᱦᱟᱸᱛᱮ ᱫᱟᱬᱟ ᱵᱟᱲᱟᱭ ᱚᱱᱟ ᱠᱚᱫᱚ ᱩᱪᱤᱛ ᱫᱚ ᱵᱟᱝ ᱠᱟᱱᱟ ᱚᱱᱟ ᱫᱚ ᱢᱟᱱᱟᱣ ᱫᱚᱨᱠᱟᱨ
ᱦᱳᱭ ᱾
ᱦᱩᱰᱤᱧ ᱠᱷᱚᱱᱟᱜ ᱫᱚ ᱵᱟᱝᱟ ᱚᱱᱟ ᱠᱚᱫᱚ ᱾ ᱦᱳᱭ ᱟᱛᱮᱫ ᱟᱢᱟᱜ ᱡᱟᱸᱜᱟ ᱛᱮ ᱛᱤᱸᱜᱩ ᱞᱮᱱ ᱢᱮ ᱚᱱᱟ ᱡᱮᱢᱚᱱ ᱱᱮᱛᱟᱨ ᱜᱤᱫᱽᱨᱟᱹ ᱫᱚ ᱟᱭᱳᱼᱵᱟᱵᱟ ᱪᱮᱛᱟᱱ ᱨᱮᱜᱮ ᱡᱚᱛᱚᱣᱟᱜ ᱰᱤᱯᱮᱱᱰ ᱫᱟᱠᱚ ᱠᱟᱹᱴᱤᱜ ᱨᱮᱠᱚ ᱠᱟᱱᱟ ᱟᱡ ᱵᱟᱵᱟ ᱛᱟᱹᱠᱤᱱ ᱠᱚ ᱠᱷᱟᱴᱟᱜ ᱠᱟᱱᱟ ᱠᱤᱱ
ᱦᱳᱭ ᱦᱳᱭ ᱾ ᱫᱚ ᱚᱱᱮ ᱚᱱᱮ ᱚᱱᱠᱟᱜᱮ ᱡᱮᱢᱚᱱ ᱮᱜ ᱟᱭᱳᱵᱟᱵᱟ ᱛᱟᱠᱚ ᱫᱚ ᱦᱳᱭᱛᱳ ᱢᱤᱫᱴᱮᱱ ᱠᱚᱲᱟ ᱜᱤᱫᱽᱨᱟᱹ ᱥᱮ ᱢᱤᱫᱴᱮᱱ ᱠᱩᱲᱤ ᱜᱤᱫᱽᱨ ᱡᱚᱠᱷᱚᱱᱟᱜ ᱞᱟᱯᱷᱟᱝ ᱥᱮᱪᱮᱜ ᱞᱟᱹᱜᱤᱫ ᱮ ᱪᱮᱥᱴᱟᱭᱮᱫᱟ ᱱᱟᱜ ᱥᱮ ᱠᱩᱨᱩᱢᱩᱴᱩ ᱠᱟᱫᱟᱭ ᱢᱤᱫᱴᱮᱱ ᱜᱤᱫᱽᱨᱟᱹ ᱱᱟᱜ ᱟᱫᱚ ᱱᱟᱜ ᱞᱟᱯᱷᱟᱝ ᱥᱮᱪᱮᱜ ᱞᱟᱹᱜᱤᱫ ᱢᱟᱛᱚ ᱱᱟᱜ ᱩᱝᱠᱩ ᱚᱝᱟ ᱤᱛᱩᱱ ᱟᱥᱲᱟ ᱨᱮᱱ ᱩᱱᱠᱩ ᱠᱩ ᱢᱟᱱᱮ ᱞᱟᱹᱴᱩ ᱤᱛᱩᱱ ᱟᱥᱲᱟ ᱢᱮᱱᱱᱟ ᱡᱟᱦᱟᱸ ᱠᱚᱞᱮᱡᱽ ᱠᱚ ᱤᱭᱩᱱᱤᱵᱷᱟᱨᱥᱤᱴᱤ ᱠᱚ ᱱᱤᱭᱟᱹ ᱠᱚᱠᱚ ᱢᱮᱛᱟᱜ ᱠᱟᱱ ᱫᱚ ᱟ ᱱᱤᱭᱟᱹ ᱠᱚᱫᱚ ᱱᱟᱜ ᱞᱟᱯᱷᱟᱝ ᱥᱮᱪᱮᱫ ᱛᱚ ᱟᱫᱚ ᱚᱱᱟ ᱞᱮᱠᱟᱛᱮᱞᱤᱧ ᱞᱟᱹᱭᱫᱟ ᱱᱟᱜ ᱟᱫᱚ ᱟ ᱚᱸᱰᱮ ᱢᱟᱛᱚ ᱱᱟᱜ ᱢᱟᱪᱮᱫ ᱢᱟᱪᱮᱛᱟᱱᱤ ᱠᱚ ᱛᱟᱦᱮᱱᱟ ᱩᱱᱠᱩ ᱢᱟᱛᱷᱟ ᱱᱟᱜ ᱪᱮᱜ ᱨᱮᱦᱚ ᱱᱟᱜ ᱵᱟᱠᱚ ᱞᱟᱹᱭᱟ ᱥᱮ
ᱦᱳᱭ ᱦᱳᱭ
ᱡᱮᱦᱮᱛᱩ ᱱᱟᱜ ᱩᱱᱤ ᱫᱚ ᱟᱜ ᱞᱟᱯᱷᱟᱝ ᱥᱮᱪᱮᱫ ᱨᱮᱱ ᱜᱤᱫᱽᱨᱟᱹ ᱠᱟᱱᱟᱭ ᱛᱟᱦᱚᱞᱮ ᱩᱱᱤ ᱫᱚ ᱵᱟ ᱢᱟᱱᱟ ᱵᱟᱨᱚᱱ ᱨᱮᱱᱟᱜ ᱠᱳᱱᱚ ᱩᱱᱠᱩᱣᱟᱜ ᱫᱚ ᱫᱟᱭᱤᱛᱚ ᱢᱟᱱᱮ ᱟᱸᱜᱤᱵᱷᱟᱨ ᱵᱟᱹᱱᱩᱜ ᱛᱟᱠᱚᱣᱟ ᱟᱨ ᱪᱮᱫ ᱦᱮᱸ ᱟᱫᱚ ᱩᱱᱠᱩ ᱫᱚ ᱢᱟᱪᱮᱫ ᱢᱟᱪᱮᱛᱟᱹᱱᱤ ᱠᱚᱫᱚ ᱞᱟᱦᱟ ᱨᱮᱜᱮ ᱠᱚ ᱵᱩᱡ ᱠᱟᱫᱟ ᱡᱮ ᱦᱮᱸ ᱱᱤᱭᱟᱹ ᱠᱚᱫᱚ ᱦᱚᱭᱛᱚ ᱱᱩᱠᱩ ᱫᱚ ᱟᱹᱰᱤ ᱞᱟᱹᱴᱩ ᱜᱤᱫᱽᱨᱟᱹ ᱠᱟᱱᱟ ᱠᱚ ᱥᱮ ᱟᱹᱰᱤ ᱠᱷᱩᱲᱟᱱ ᱢᱤᱫᱴᱮᱱ ᱜᱤᱫᱽᱨᱟᱹ ᱠᱟᱱᱟ ᱠᱚ ᱛᱟᱦᱞᱮ ᱱᱩᱠᱩ ᱠᱚᱫᱚ ᱦ ᱱᱤᱭᱟᱹ ᱠᱚ ᱱᱤᱭᱟᱹ ᱫᱚ ᱮᱸ ᱱᱩᱭ ᱫᱚ ᱵᱟᱭ ᱴᱷᱤᱠᱚᱜᱼᱟ ᱥᱮ ᱟᱨ ᱵᱟᱠᱷᱟᱱ ᱫᱚ ᱡᱟᱦᱟᱸ ᱠᱚᱨᱮᱜ ᱫᱚ ᱜᱚᱞᱯᱚ ᱚᱱᱠᱟᱱ ᱢᱤ ᱢᱤᱫᱴᱮᱱ ᱵᱟᱨᱭᱟ ᱢᱟᱱᱮ ᱢᱟᱪᱮᱫ ᱢᱟᱪᱮᱛᱟᱹᱱᱤ ᱠᱚᱠᱚ ᱛᱟᱦᱮᱱᱟ ᱩᱱᱠᱩ ᱫᱚ ᱦᱚᱭᱛᱚ ᱞᱟᱹᱭ ᱦᱚᱸᱠᱚ ᱞᱟᱹᱭ ᱜᱮᱭᱟ ᱱᱤᱭᱟᱹ ᱱᱤᱭᱟᱹ ᱠᱚᱫᱚ ᱢᱤᱫ ᱯᱚᱠᱠᱷᱮ ᱫᱚ ᱞᱟᱹᱭ ᱞᱮᱠᱷᱟᱱ ᱫᱚ ᱢᱤᱫᱴᱮᱱ ᱱᱟᱯᱟᱭ ᱡᱤᱱᱤᱥ ᱠᱟᱱ ᱜᱮᱭᱟ ᱡᱮ ᱥᱟᱱᱟᱢ ᱠᱤᱪᱷᱩ ᱛᱮᱨᱟᱢ ᱡᱟᱦᱟᱸᱭ ᱥᱟᱞᱟᱜᱼᱟ ᱩᱱᱤ ᱥᱟᱞᱟᱜ ᱫᱚ ᱟᱸ ᱢᱮᱱᱫᱚ ᱮᱴᱠᱮᱴᱚᱬᱮ ᱵᱟᱭ ᱦᱩᱭᱩᱜᱼᱟ ᱥᱮ ᱵᱟᱭ ᱦᱩᱭ ᱦᱚᱪᱚᱣᱟᱜᱼᱟ ᱾
ᱦᱳᱭ ᱦᱳᱭ ᱾
ᱦᱳᱭ ᱟᱫᱚ ᱚᱱᱮ ᱚᱱᱟᱜᱮ ᱱᱚᱜᱼᱚᱭ ᱱᱚᱝᱠᱟ ᱮᱸ ᱦᱚᱭᱛᱚ ᱟᱭᱳᱵᱟᱵᱟ ᱠᱩ ᱦᱚᱭᱛᱚ ᱴᱟᱠᱟ ᱠᱟᱹᱣᱰᱤ ᱮᱢ ᱠᱟᱛᱮᱫ ᱵᱟᱭᱨᱮ ᱠᱚᱨᱮᱜ ᱡᱟᱦᱟᱸᱭ ᱠᱚ ᱫᱚᱦᱚᱭᱮᱫ ᱠᱚᱣᱟ ᱟᱫᱚ ᱚᱱᱟ ᱚᱱᱟ ᱠᱚᱦᱚᱸ ᱠᱚᱨᱟᱣ ᱩᱪᱤᱛ ᱵᱟᱝ ᱠᱟᱱᱟ ᱾
ᱱᱚᱣᱟ ᱯᱟᱛᱟ ᱪᱷᱟᱛᱟ ᱠᱚ ᱠᱟᱹᱴᱤᱜ ᱩᱢᱮᱨ ᱨᱮ ᱵᱟᱯᱞᱼᱟ ᱚᱱᱟ ᱠᱚ ᱠᱷᱟᱹᱛᱤᱨ ᱟᱵᱚᱣᱟᱜ ᱥᱚᱢᱟᱡᱽ ᱫᱚ ᱠᱟᱱᱟ ᱚᱞᱚᱜ ᱯᱟᱲᱦᱟᱜ ᱫᱚ ᱵᱟᱝᱵᱚᱱ ᱞᱟᱦᱟ ᱫᱟᱲᱮᱭᱮᱜ ᱠᱟᱱᱟ
ᱦᱳᱭ ᱦᱳᱭ ᱦᱳᱭ ᱟᱫᱚ ᱮᱸᱜ
ᱦᱩᱰᱤᱧ ᱠᱷᱚᱱᱟᱜ ᱜᱮ ᱤᱛᱩᱱ ᱟᱥᱲᱟ ᱪᱟᱞᱟᱜ ᱫᱚᱨᱠᱟᱨ ᱜᱤᱫᱽᱨᱟᱹ ᱠᱚᱫᱚ ᱡᱚᱛᱚ ᱜᱮᱠᱩ ᱥᱮᱬᱟ ᱦᱳᱭᱳᱜᱼᱟ ᱦᱩᱸ
ᱚ ᱢᱮᱱ ᱫᱟᱹᱞᱤᱧ ᱢᱟ ᱛᱟᱦᱞᱮ ᱥᱚᱢᱚᱭ ᱪᱟᱵᱟᱭᱮᱱᱟ ᱛᱟᱦᱞᱮ ᱱᱟᱜ ᱫᱩᱥᱨᱟ ᱱᱟᱜ ᱟᱨᱚ ᱜᱟ ᱜᱟᱯᱟᱞᱢᱟᱨᱟᱣ ᱦᱳᱭᱳᱜᱼᱟ ᱦᱳ
ᱦᱳᱭ ᱴᱷᱤᱠ ᱜᱮᱭᱟ
ᱦᱳᱭ ᱴᱷᱤᱠ ᱜᱮᱭᱟ ᱢᱟ ᱡᱚᱦᱟᱨ ᱜᱮ
ᱦᱳᱭ ᱡᱚᱦᱟᱨ ᱜᱮ